ᱦᱮᱸ ᱦᱮᱸ ᱡᱚᱦᱟᱨ ᱜᱮ᱾
ᱡᱚᱦᱟᱨ ᱜᱮ ᱡᱚᱦᱟᱨ ᱜᱮ ᱜᱚᱝᱠᱮ᱾
ᱛᱟᱨᱯᱚᱨ ᱪᱮᱫ ᱞᱮᱠᱟ ᱢᱮᱱᱟᱜ ᱵᱤᱱᱟ?
ᱜᱮ ᱢᱮᱱᱟᱜ ᱞᱤᱧᱟᱹ ᱟᱯᱮ ᱠᱚᱣᱟᱜ ᱫᱟᱭᱟ ᱫᱩᱞᱟᱹᱲ ᱛᱮ᱾ ᱟᱹᱵᱤᱱ ᱜᱮ ᱚᱠᱟ ᱞᱮᱠᱟ?
ᱟᱪᱪᱷᱟ ᱜᱚᱝᱠᱮ ᱟᱹᱞᱤᱧ ᱦᱚᱸ ᱢᱚᱴᱟᱢᱩᱴᱤ ᱱᱤᱛᱚᱜ ᱫᱚ ᱱᱟᱯᱟᱭ ᱜᱮ ᱢᱮᱱᱟᱜ ᱞᱤᱧᱟ ᱟᱨᱠᱤ᱾
ᱚᱱᱛᱮ, ᱚᱱᱛᱮ ᱫᱟᱜ ᱡᱟᱹᱲᱤ ᱠᱚᱨᱮᱱᱟᱜ ᱠᱷᱚᱵᱚᱨ ᱠᱚ ᱪᱮᱫ ᱞᱮᱠᱟ?
ᱫᱟᱜ ᱡᱟᱹᱲᱤ ᱠᱚᱫᱚ ᱜᱚᱝᱠᱮ ᱦᱚᱸᱜ-ᱚᱭ ᱦᱚᱞᱟ ᱢᱟᱫᱷᱮᱨ ᱠᱷᱚᱱ ᱜᱮ ᱫᱚᱢᱮ ᱜᱮ ᱫᱟᱜ ᱡᱟᱹᱲᱤ ᱭᱮᱫᱟᱭ᱾ ᱟᱨ ᱛᱮᱦᱮᱧ ᱦᱚᱸ ᱡᱟᱹᱲᱤ ᱵᱟᱲᱟ ᱠᱮᱫ ᱜᱮᱭᱟ, ᱟᱨ ᱚᱱᱛᱮ ᱛᱟᱦᱞᱮ ᱚᱱᱛᱮᱱᱟᱜ ᱠᱷᱚᱵᱚᱨ ᱫᱚ ᱚᱠᱟ ᱞᱮᱠᱟ?
ᱱᱚᱱᱛᱮ ᱢᱚᱴᱟᱢᱩᱴᱤ ᱵᱷᱟᱜᱤ ᱜᱮ ᱫᱟᱜ ᱮᱫᱟ ᱛᱮᱦᱤᱧ ᱜᱟᱯᱟ ᱫᱚ ᱟᱨᱠᱤ᱾ ᱟᱫᱚ
ᱚᱱᱟᱜᱮ ᱢᱚᱱᱮ ᱦᱩᱭᱩᱜ ᱠᱟᱱᱟ ᱟᱫᱚ ᱛᱚᱞᱟ ᱟᱫᱚ ᱛᱚᱞᱟ ᱦᱚᱸ ᱦᱟᱨᱟ ᱠᱟᱱᱟ ᱱᱟᱦᱟᱜ ᱟᱫᱚ ᱨᱚᱦᱚᱭ ᱟᱨᱟᱢᱵᱚᱜ ᱦᱩᱭᱩᱜᱼᱟ ᱥᱮ ᱪᱤᱠᱟᱹᱭ ᱦᱩᱭᱩᱜᱼᱟ ᱱᱟᱜ ᱚᱱᱟᱜᱮ ᱵᱟᱝ ᱵᱩᱡᱷᱟᱹᱜ ᱠᱟᱱᱟ᱾
ᱟᱪᱪᱷᱟ ᱦᱮᱸ ᱜᱚᱢᱠᱮ‌ ᱟᱨ ᱛᱟᱦᱚᱞᱮ ᱨᱚᱦᱚᱭ ᱵᱟᱲᱟ ᱠᱚᱫᱚ ᱵᱤᱱ ᱟᱨᱟᱢᱵᱚ ᱠᱮᱫᱟ ᱥᱮ ᱟᱹᱣᱨᱤ ᱫᱟᱜ ᱤᱭᱟᱹ ᱚᱱᱠᱟ ᱫᱚ᱾
ᱟᱹᱣᱨᱤ ᱟᱹᱣᱨᱤ ᱚᱱᱟᱜᱮ ᱟᱨᱠᱤ ᱠᱟᱹᱴᱤᱡ ᱚᱱᱟᱜᱮ ᱪᱤᱱᱛᱟᱹ ᱵᱟᱲᱟᱭ ᱦᱩᱭᱩᱜ ᱠᱟᱱᱟ ᱟᱫᱚ ᱛᱤᱦᱤᱧ ᱜᱟᱯᱟ ᱠᱷᱚᱱᱟᱜ ᱟᱨᱟᱢᱵᱚᱭ ᱦᱩᱭᱩᱜᱼᱟ ᱥᱮ ᱟᱨ ᱠᱤᱪᱷᱩ ᱫᱤᱱ ᱯᱚᱨ ᱟᱨᱟᱢᱵᱚᱭ ᱦᱩᱭᱩᱜᱼᱟ᱾
ᱟᱫᱚ ᱢᱟᱱᱮ ᱱᱮᱛᱟᱨ ᱛᱚ ᱫᱟᱜ ᱡᱟᱹᱲᱤ ᱨᱮᱱᱟᱜ ᱴᱷᱤᱠᱟᱹᱱ ᱵᱟᱹᱱᱩᱜᱼᱟ᱾ ᱟᱫᱚ ᱦᱚᱭᱛᱚ ᱧᱮᱞᱟᱢ ᱛᱤᱦᱤᱧ ᱵᱟᱨᱯᱮ ᱫᱷᱟᱣ ᱠᱚᱞ ᱤᱭᱟᱹ ᱠᱮᱫᱟᱭ ᱫᱟᱜ ᱠᱮᱫᱟᱭ ᱟᱨᱮᱢ ᱧᱮᱞᱟ ᱢᱤᱫ ᱢᱟᱥ ᱜᱟᱱᱮ ᱵᱚᱱᱫᱚ ᱠᱮᱫᱟ, ᱦᱮᱸᱥᱮ᱾
ᱮᱠᱫᱚᱢ ᱮᱠᱫᱚᱢ ᱮᱠᱫᱚᱢ ᱚᱱᱠᱟ ᱜᱮ ᱚᱱᱠᱟ ᱜᱮᱛᱚ ᱚᱱᱠᱟ ᱜᱮᱛᱚ ᱧᱮᱞᱚᱜ ᱠᱟᱱᱟ ᱢᱟ ᱧᱮᱞ ᱵᱤᱱ ᱱᱚᱸᱰᱮ᱾ ᱮ ᱠᱤᱪᱷᱩ ᱫᱤᱱ ᱦᱚᱭᱛᱚ ᱵᱟᱨ ᱯᱮ ᱫᱤᱱᱮ ᱫᱟᱜ ᱠᱮᱫᱟ᱾ ᱟᱵᱟᱨ ᱟᱨᱚ ᱟᱫᱚ ᱫᱟᱜ ᱫᱚ ᱵᱟᱭ ᱫᱟᱜ ᱵᱟᱲᱟ ᱞᱮᱫᱟ ᱦᱮᱸ ᱵᱟᱝ ᱟᱨ ᱱᱚᱣᱟ ᱜᱮ ᱧᱮᱞᱚᱜ ᱠᱟᱱᱟ ᱟᱨ ᱛᱟᱞᱦᱮ ᱜᱚᱝᱠᱮ ᱞᱟᱹᱭ ᱫᱟᱞᱤᱧ ᱚᱲᱟᱜ ᱜᱚᱝᱠᱮ ᱫᱚ ᱚᱠᱟ ᱞᱮᱠᱟ, ᱱᱟᱯᱟᱭ ᱜᱮᱭᱟᱭ ᱛᱚ?
ᱦᱮᱸ ᱜᱚᱝᱠᱮ, ᱚᱲᱟᱜ ᱜᱚᱝᱠᱮ ᱫᱚ ᱢᱚᱴᱟᱢᱩᱴᱤ ᱱᱟᱯᱟᱭ ᱜᱮᱭᱟᱭ᱾
ᱟᱪᱪᱷᱟ ᱟᱪᱪᱷᱟ ᱟᱪᱪᱷᱟ ᱵᱟ ᱛᱟᱞᱟ ᱠᱷᱚᱱᱞᱤᱧ ᱟᱸᱡᱚᱢ ᱵᱟᱲᱟᱭᱮᱫ ᱛᱟᱦᱮᱸᱫ ᱜᱮ ᱚᱥᱩᱵᱤᱫᱷᱟ ᱚᱥᱩᱵᱤᱫᱷᱟᱜ ᱠᱟᱱ ᱛᱟᱦᱮᱸᱫ ᱥᱮ ᱚᱠᱟ ᱞᱮᱠᱟ᱾
ᱵᱟᱝ, ᱚᱥᱩᱵᱤᱫᱟ ᱵᱚᱞᱛᱮ ᱱᱤᱛᱚᱜ ᱟᱨᱠᱤ ᱦᱟᱢᱟᱞ ᱦᱚᱲᱢᱚ ᱢᱮᱱᱟᱜ ᱟᱠᱟᱫᱮᱭᱟ᱾
ᱚ ᱟᱪᱪᱷᱟ ᱟᱪᱪᱷᱟ ᱟᱪᱪᱷᱟ ᱚ ᱛᱟᱦᱞᱮ ᱠᱷᱟᱱ
ᱟᱪᱪᱷᱟ ᱜᱚᱝᱠᱮ ᱦᱮᱞᱳ
ᱦᱮᱸ ᱜᱚᱝᱠᱮ ᱟᱸᱡᱚᱢᱚᱜ ᱠᱟᱱᱟ ᱛᱚ?
ᱦᱩᱸ ᱦᱩᱸ ᱦᱩᱸ ᱞᱟᱹᱭ ᱟᱞᱤᱧ ᱡᱮ ᱟᱯᱮ ᱥᱮᱫ ᱫᱚ ᱢᱟᱱᱮ ᱪᱮᱫ ᱞᱮᱠᱟ ᱢᱟᱱᱮ ᱰᱟᱝᱨᱤ ᱛᱮᱯᱮ ᱥᱤ ᱠᱟᱱᱟ ᱥᱮ ᱪᱮᱫ ᱞᱮᱠᱟ ᱟᱨᱠᱤ? ᱥᱤ ᱠᱚᱨᱮᱱᱟᱜ ᱵᱮᱵᱚᱥᱛᱷᱟ?
ᱟᱨ ᱜᱚᱝᱠᱮ ᱠᱷᱟᱱ ᱛᱮᱫᱚ ᱥᱤᱭᱳᱜ ᱠᱚᱫᱚ ᱠᱷᱟᱱ ᱵᱤᱞᱟᱹᱛ ᱫᱤᱥᱚᱢ ᱛᱚ ᱟᱫᱚ ᱞᱟᱦᱟ ᱛᱮᱫᱚ ᱦᱚᱭᱛᱚ ᱰᱟᱝᱨᱤ ᱛᱮ ᱥᱤ ᱵᱟᱲᱟ ᱦᱩᱭᱩᱜ ᱠᱟᱱ ᱛᱟᱦᱮᱸᱫ᱾ ᱟᱫᱚ ᱢᱮᱱᱠᱷᱟᱱ ᱱᱤᱛᱳᱜ ᱫᱚ ᱠᱷᱟᱱ ᱰᱟᱝᱨᱤ ᱛᱮ ᱥᱤ ᱫᱚ ᱵᱤᱞᱚᱢ ᱦᱚᱸ ᱵᱤᱞᱚᱢᱚᱜ ᱠᱟᱱᱟ᱾
ᱟᱪᱪᱷᱟ
ᱟᱨ ᱱᱤᱛᱚᱜ ᱫᱚ ᱴᱨᱟᱠᱴᱟᱨ ᱛᱮᱜᱮᱞᱮ ᱥᱤ ᱮᱫᱟ᱾ ᱚᱱᱛᱮ ᱫᱚ ᱜᱚᱝᱠᱮ ᱛᱟᱦᱚᱞᱮ ᱚᱠᱟ ᱞᱮᱠᱟ?
ᱱᱚᱱᱛᱮ ᱫᱚ ᱢᱚᱴᱟᱢᱩᱴᱤ ᱴᱟᱠᱴᱟᱨ ᱟᱨᱦ ᱜᱚᱢᱠᱮ ᱢᱟᱱᱮ ᱱᱚᱜᱼᱚᱭ ᱱᱟᱣᱟ ᱱᱟᱣᱟ ᱢᱤᱫᱴᱟᱱ ᱴᱨᱟᱠᱴᱟᱨ ᱦᱟᱛᱟᱣ ᱦᱩᱭ ᱠᱟᱱᱟ᱾ ᱟᱨᱠᱤ ᱚᱱᱟᱜᱮ ᱟᱨᱠᱤᱧ ᱞᱟᱹᱭ ᱛᱟᱦᱮᱱᱟ ᱡᱮ᱾ ᱢᱟᱱᱮ- ᱥᱤ ᱟᱨᱠᱤ ᱪᱮᱫ ᱛᱮᱯᱮ ᱥᱤᱜ ᱠᱟᱱᱟ?
ᱟᱪᱪᱷᱟ ᱟᱫᱚ ᱱᱚᱣᱟ ᱛᱚ ᱜᱚᱝᱠᱮ ᱱᱟᱯᱟᱭ ᱠᱟᱛᱷᱟ᱾ ᱟᱹᱞᱤᱧ ᱡᱮ ᱟᱹᱞᱤᱧ ᱞᱤᱧ ᱯᱟᱸᱡᱟ ᱵᱟᱲᱟᱭᱮᱫ ᱠᱚᱣᱟ ᱡᱮ ᱛᱟᱦᱚᱞᱮ ᱱᱚᱱᱛᱮ ᱵᱟᱠᱚ ᱧᱟᱯᱟᱢ ᱠᱟᱱᱟ ᱴᱨᱟᱠᱴᱟᱨ ᱰᱟᱭᱵᱷᱟᱨ ᱦᱚᱸ᱾ ᱴᱨᱟᱠᱴᱟᱨ ᱱᱛᱮ ᱮᱠᱷᱟᱱ ᱥᱤ ᱞᱟᱹᱜᱤᱫ ᱛᱮ ᱮᱸᱰᱮᱠᱷᱟᱱ ᱟᱹᱵᱤᱱᱟᱜ ᱜᱮᱵᱤᱱ ᱟᱹᱜᱩ ᱠᱮ ᱛᱟᱵᱤᱱ ᱠᱮᱭᱟ᱾
ᱦᱮᱸ ᱟᱫᱚ ᱱᱚᱜ-ᱚᱭ ᱦᱟᱛᱟᱣ ᱦᱩᱭ ᱠᱟᱱᱟ, ᱱᱟᱦᱟᱜ ᱟᱨᱠᱤ ᱱᱟᱣᱟ ᱱᱟᱣᱟ ᱜᱮ᱾
ᱟᱪᱪᱷᱟ ᱦᱮᱸ
ᱱᱤᱛᱚᱜ ᱫᱚ ᱢᱚᱴᱟᱢᱩᱴᱤ ᱟᱞᱮ ᱱᱚᱣᱟ ᱠᱚᱨᱮ ᱫᱚ ᱵᱷᱟᱞᱤ ᱜᱮᱞᱤᱮᱱ ᱧᱟᱢᱮᱫᱼᱟ᱾ ᱟᱨᱠᱤ ᱱᱤᱛᱚᱜ ᱟᱞᱮ ᱮᱞᱟᱠᱟ ᱨᱮᱫᱚ ᱞᱟᱹᱭ ᱜᱟᱱᱚᱜᱼᱟ ᱢᱤᱫᱴᱟᱝ ᱜᱮᱭᱟ᱾ ᱟᱨᱠᱤ ᱱᱚᱜᱼᱚᱭ ᱤᱧ ᱡᱟᱦᱟᱧ ᱦᱟᱛᱟᱣ ᱟᱠᱟᱫᱟ, ᱟᱨᱠᱤ ᱦᱮᱸ᱾
ᱟᱪᱪᱷᱟ ᱟᱪᱪᱷᱟ ᱵᱟ ᱟᱹᱰᱤ ᱱᱟᱯᱟᱭ ᱠᱟᱛᱷᱟ ᱟᱹᱰᱤ ᱟᱹᱰᱤᱧ ᱵᱩᱡᱷᱟᱹᱣ ᱠᱮᱫᱟ᱾ ᱠᱟᱨᱚᱱ ᱫᱚ ᱛᱮᱦᱮᱧ ᱟᱵᱚ ᱥᱟᱱᱛᱟᱲ ᱠᱚ ᱚᱱᱠᱟ ᱵᱮᱵᱽᱥᱟ ᱞᱟᱭᱤᱱ ᱨᱮᱫᱚ ᱵᱟᱝᱠᱚ ᱛᱟᱦᱮᱱᱟ ᱛᱚ᱾ ᱦᱮᱸ ᱡᱟᱭᱦᱳᱠ ᱢᱤᱫ ᱢᱤᱫᱴᱮᱱ ᱱᱚᱜᱚᱭ ᱟᱹᱵᱤᱱ ᱢᱤᱫᱴᱮᱱ ᱵᱮᱵᱽᱥᱟ ᱞᱟᱭᱤ ᱨᱮᱵᱤᱱ ᱟᱲᱜᱳ ᱟᱠᱟᱱᱟ᱾ ᱥᱟᱹᱨᱤᱜᱮ ᱱᱚᱣᱟ ᱫᱚ ᱟᱹᱰᱤ ᱦᱚᱭᱛᱚ ᱜᱚᱨᱚᱢ ᱨᱮᱱᱟᱜ ᱠᱟᱛᱷᱟ ᱠᱟᱱᱟ ᱮᱠᱫᱚᱢ᱾
ᱮᱠᱟᱞ ᱜᱮ ᱮᱠᱟᱞ ᱜᱮ ᱟᱨ ᱮᱢᱱᱤ ᱵᱮᱵᱥᱟ ᱵᱟᱝ ᱟᱬᱜᱚ ᱞᱮᱠᱷᱟᱱ ᱦᱚᱸ ᱵᱟᱝ ᱜᱟᱱᱚᱜ ᱠᱟᱱᱟ ᱜᱚᱝᱠᱮ᱾
ᱮᱠᱫᱚᱢ ᱮᱠᱫᱚᱢ ᱜᱚᱢᱠᱮ ᱟᱵᱚ ᱟᱹᱵᱤᱱ ᱧᱮᱞ ᱵᱤᱱ ᱛᱮᱦᱮᱧ ᱡᱟᱜ ᱪᱤᱠᱟᱹ ᱛᱮᱵᱚᱱ ᱵᱩᱡᱷᱟᱹᱣ ᱠᱚᱣᱟ᱾ ᱛᱮᱦᱮᱧ ᱢᱟᱥᱮ ᱠᱟᱹᱡ ᱞᱟᱹᱭᱟᱫ ᱵᱤᱱ ᱢᱮ ᱡᱮ ᱟᱵᱚ ᱥᱟᱱᱛᱟ ᱢᱤᱫᱴᱮᱱ ᱦᱮᱛᱟᱨ ᱠᱚ ᱞᱟᱹᱭᱟ ᱞᱟᱹᱭ ᱟᱠᱚ ᱡᱮ ᱥᱚᱨᱠᱟᱨᱤ ᱪᱟᱹᱠᱨᱤ ᱡᱩᱫᱤ ᱥᱚᱨᱠᱟᱨᱤ ᱪᱟᱹᱠᱨᱤ ᱟᱡ
ᱦᱩᱸ
ᱱᱮᱛᱟᱨ ᱡᱚᱠᱷᱚᱱ ᱡᱩᱫᱤ ᱵᱤᱱ ᱧᱮᱞᱟ ᱡᱟᱦᱟᱸ ᱠᱚᱠᱚ ᱟᱹᱜᱩᱭᱮᱫ ᱠᱚᱣᱟ ᱠᱷᱟᱱ ᱵᱟᱹᱦᱩ ᱠᱚ ᱟᱹᱜᱩᱭᱮᱫ ᱠᱚᱣᱟ᱾ ᱛᱟᱦᱚᱞᱮ ᱩᱝᱠᱩ ᱨᱮᱱ ᱠᱩᱲᱤ ᱜᱤᱫᱽᱨᱟᱹ ᱨᱮᱱ ᱟᱭᱳᱵᱟᱵᱟ ᱥᱮ ᱢᱤᱫᱴᱮᱱ ᱟᱭᱳᱵᱟᱵᱟ ᱱᱚᱝᱠᱟ ᱠᱚ ᱢᱮᱱᱮᱫᱟ ᱡᱮ ᱥᱚᱨᱠᱟᱨ ᱪᱟᱹᱠᱨᱤ ᱵᱟᱝᱠᱷᱟᱱ ᱫᱚ ᱡᱮ ᱠᱩᱲᱤ ᱜᱤᱫᱽᱨᱟᱹ ᱫᱚ ᱵᱟᱝᱠᱚ ᱮᱢᱚᱜ ᱠᱟᱱᱟ ᱟᱫᱷᱟ ᱱᱚᱣᱟ ᱨᱮ ᱮ ᱟᱹᱵᱤᱱᱟᱜ ᱢᱚᱛᱟᱢᱚᱛ ᱪᱮᱫ ᱠᱟᱱᱟ ᱡᱮ ᱥᱚᱨᱠᱟᱨᱤ ᱪᱟᱹᱠᱨᱤ ᱜᱮ ᱞᱟᱹᱠᱛᱤ ᱥᱮ ᱡᱮ ᱵᱮᱵᱥᱟ ᱠᱟᱛᱮᱜ ᱦᱚᱸ ᱜᱟᱱᱚᱜᱼᱟ ᱢᱤᱫᱴᱮᱱ ᱡᱤᱭᱚᱱ ᱪᱟᱞᱟᱣ ᱜᱟᱱᱚᱜᱼᱟ ᱟᱹᱵᱤᱱ ᱚᱠᱟᱞᱠᱟ ᱵᱤᱱ ᱟᱹᱵᱤᱱᱟᱜ ᱢᱟᱥᱮ ᱡᱚᱱ
ᱮᱠᱫᱚᱢ ᱮᱠᱫᱚᱢ ᱮᱠᱟᱞ ᱜᱮ ᱢᱟᱱᱮ ᱦᱤᱛᱚᱜ ᱡᱟᱦᱟᱸᱭ ᱥᱤᱥᱴᱮᱢ ᱟᱨᱠᱤ ᱦᱮᱡ ᱟᱠᱟᱱᱟ ᱦᱮᱸᱥᱮ ᱚᱲᱟᱜ ᱨᱮᱱ ᱡᱟᱦᱟᱸᱭ ᱠᱩᱲᱤ ᱜᱤᱫᱽᱨᱟᱹ ᱨᱮᱱ ᱵᱤᱥᱮᱥ ᱠᱟᱨᱛᱮ ᱟᱭᱳᱵᱟᱵᱟ ᱠᱚ ᱦᱮᱸ ᱥᱮ
ᱟᱫᱚ ᱱᱚᱝᱠᱟ ᱠᱚ ᱢᱚᱱᱮᱭᱮᱫᱼᱟ, ᱡᱮ ᱢᱟᱱᱮ ᱱᱤᱛᱚᱜ ᱟᱨᱠᱤ ᱡᱟᱦᱟᱸ ᱟᱨᱠᱤ ᱧᱮᱞᱚᱜ ᱠᱟᱱᱟ ᱡᱟᱦᱟᱸᱭ ᱠᱚ ᱵᱟᱠᱚ ᱠᱟᱹᱢᱤ ᱠᱟᱱᱟ᱾ ᱢᱟᱱᱮ ᱮᱢᱚᱱ ᱜᱮ ᱢᱤᱫᱴᱟᱝ ᱤᱭᱟᱹ ᱧᱮᱞᱚᱜ ᱠᱟᱱᱟ᱾ ᱡᱟᱦᱟᱸᱭ ᱠᱚ ᱨᱮᱸᱜᱮᱡ ᱜᱮᱭᱟ ᱨᱮᱸᱜᱮᱡ ᱜᱮᱠᱚ ᱪᱟᱞᱟᱜ ᱠᱟᱱᱟ ᱡᱟᱦᱟᱸᱭ ᱠᱚ ᱠᱤᱥᱟᱹᱲᱤ ᱜᱮᱭᱟ ᱠᱤᱤᱥᱟᱹᱲ ᱜᱮᱠᱚ ᱪᱟᱞᱟᱜ ᱠᱟᱱᱟ ᱦᱮᱸ ᱥᱮ ᱟᱫᱚ ᱚᱱᱟᱛᱮ ᱢᱮᱫᱴᱟᱝ ᱢᱟᱱᱮ ᱟᱭᱳ ᱵᱟᱵᱟ ᱨᱮᱱ ᱢᱟᱱᱮ ᱠᱩᱲᱤ ᱜᱤᱫᱽᱨᱟᱹ ᱨᱮᱱ ᱟᱭᱳᱼᱵᱟᱣᱟᱜ ᱫᱚ ᱚᱱᱮ ᱢᱮᱫᱴᱟᱝ ᱵᱚᱛᱚᱨ ᱛᱟᱠᱚ ᱡᱮ ᱨᱮᱸᱜᱮᱡ ᱚᱲᱟᱜ ᱨᱮ ᱡᱟᱶᱟᱭ ᱞᱮᱠᱷᱟᱱ ᱦᱳᱭᱛᱳ ᱠᱩᱲᱤ ᱜᱤᱫᱽᱨᱟᱹ ᱱᱟᱯᱟᱭ ᱛᱮ ᱵᱟᱭ ᱛᱟᱦᱮᱱᱟ ᱚᱱᱟ ᱦᱚᱛᱮᱡ ᱛᱮ ᱥᱮᱯᱴᱤ ᱯᱟᱨᱯᱟᱥ ᱛᱮ ᱟᱨᱠᱤ ᱢᱟᱱᱮ ᱪᱟᱹᱠᱨᱤ ᱨᱮᱱᱟᱜ ᱠᱚ ᱤᱭᱟᱹᱭᱮᱫᱟ ᱩᱱᱠᱩᱣᱟᱜ ᱫᱤᱥ ᱦᱩᱫᱤᱥ ᱫᱚ ᱵᱟᱝ ᱠᱷᱟᱨᱟᱯ ᱛᱟᱠᱚᱣᱟ ᱠᱷᱟᱨᱟᱯ ᱫᱚ ᱟᱫᱚ ᱢᱤᱫᱴᱟᱝ ᱵᱮᱯᱟᱨ ᱫᱚ ᱦᱩᱭᱩᱜ ᱠᱟᱱᱟ ᱩᱝᱠᱩ ᱫᱚ ᱟᱫᱚ ᱡᱟᱦᱟᱸᱭ ᱠᱩ ᱵᱤᱡᱽᱱᱮᱥ ᱫᱟ ᱢᱟᱱᱮ ᱚᱱᱟ ᱫᱚᱠᱚ ᱵᱚᱛᱚᱨᱚᱜ ᱠᱟᱱᱟ ᱡᱮ ᱵᱤᱡᱽᱱᱮᱥ ᱫᱚ ᱵᱟᱝ ᱰᱩᱵᱩᱡ ᱦᱚᱸ ᱫᱟᱲᱮᱭᱟᱜᱼᱟ ᱥᱮ ᱪᱤᱠᱟᱹᱜᱼᱟ ᱚᱱᱮᱚᱱᱟ ᱢᱤᱫᱴᱟᱝ ᱟᱫᱚ ᱵᱤᱡᱽᱱᱮᱥ ᱢᱮᱱᱜᱮ ᱡᱷᱚᱛᱚ ᱠᱷᱚᱱᱟᱜ ᱠᱚ ᱢᱟᱨᱟᱝᱟ ᱤᱧ ᱫᱳᱧ ᱢᱚᱱᱮᱭᱟ ᱟᱨᱠᱤ ᱦᱮᱸ ᱥᱮ
ᱮᱠᱫᱚᱢ ᱮᱠᱫᱚᱢ ᱜᱚᱢᱠᱮ ᱟᱵᱤᱱᱟᱜ ᱢᱚᱱᱳᱵᱷᱟᱵ ᱟᱨ ᱪᱤᱱᱛᱟᱹ ᱵᱷᱟᱵᱱᱟ ᱟᱞᱤᱧ ᱥᱟᱶ ᱮᱠᱫᱚᱢ ᱦᱩᱵᱩᱦᱩᱜ ᱢᱤᱫ ᱜᱮᱭᱟ ᱠᱟᱨᱚᱱ ᱫᱚ ᱟᱹᱞᱤᱧ ᱦᱚᱞᱤᱧ ᱢᱚᱱᱮᱭᱟ ᱛᱮᱦᱮᱧ ᱧᱮᱞ ᱵᱤᱱ ᱛᱮᱦᱮᱧ ᱡᱟᱦᱟᱸ ᱛᱤᱱᱟᱹᱜ ᱠᱚ ᱵᱮᱵᱽᱥᱟᱭᱤᱫᱟ ᱥᱮᱠᱚ ᱵᱮᱵᱽᱥᱟᱭᱮᱫᱟ ᱛᱮᱦᱤᱧ ᱩᱱᱠᱩ ᱜᱮᱛᱚ ᱛᱮᱦᱧ ᱫᱤᱥᱚᱢ ᱠᱚ ᱪᱟᱞᱟᱣᱮᱫᱟ
ᱮᱠᱫᱚᱢ ᱮᱠᱫᱚᱢ ᱵᱮᱵᱥᱟ ᱦᱚᱲ ᱴᱷᱮᱱ ᱜᱮ ᱥᱚᱨ ᱢᱟᱱᱮ ᱠᱤ ᱢᱟᱱᱮ ᱤᱭᱟᱹ ᱫᱚ ᱟᱨᱠᱤ ᱢᱟᱱᱮ ᱤᱭᱟᱹ ᱢᱮᱱᱟᱜᱼᱟ ᱫᱤᱥᱚᱢ ᱫᱚ ᱪᱟᱞᱟᱜ ᱠᱟᱱᱟ ᱟᱨᱠᱤ ᱵᱮᱵᱽᱥᱟ ᱦᱚᱲ ᱠᱷᱟᱹᱛᱤᱨ ᱜᱮ
ᱦᱮᱸ ᱠᱟᱛᱷᱟ ᱦᱩᱭᱩᱜ ᱠᱟᱱᱟ ᱱᱚᱣᱟ ᱟᱫᱚᱢ ᱧᱮᱞ ᱵᱤᱱ ᱛᱮᱦᱮᱧ ᱡᱟᱦᱟᱱᱟᱜ ᱵᱟᱝ ᱡᱟᱦᱟᱱᱟᱜ ᱨᱤᱠᱥ ᱫᱚ ᱦᱟᱛ ᱦᱟᱛᱟᱣ ᱜᱮ ᱦᱩᱭᱩᱜᱼᱟ ᱨᱤᱠᱥ ᱵᱟᱝᱠᱷᱟᱱ ᱦᱟᱛᱟᱣ ᱞᱮᱱᱠᱷᱟᱱ ᱛᱤᱥ ᱦᱚᱸ ᱟᱨ ᱞᱟᱦᱟ ᱥᱮᱫ ᱫᱚ ᱢᱟᱲᱟᱝ ᱮᱠᱫᱚᱢ ᱵᱟᱝ ᱜᱟᱱᱚᱜᱼᱟ ᱦᱮᱸ ᱵᱟᱝ
ᱮᱠᱫᱚᱢ ᱮᱠᱫᱚᱢ ᱟᱹᱞᱤᱧ ᱫᱚᱞᱤᱧ ᱟᱞᱤᱧ ᱫᱚᱞᱤᱧ ᱢᱚᱱᱮᱭᱟ ᱡᱮ ᱪᱟᱹᱠᱨᱤ ᱞᱟᱹᱭᱤᱯᱷ ᱜᱮ ᱡᱚᱛᱚ ᱠᱷᱚᱱᱟᱜ ᱵᱳᱨᱤᱝ ᱞᱟᱹᱭᱤᱯᱷ ᱠᱟᱱᱟ ᱦᱮᱸ ᱥᱮ
ᱦᱮᱸ ᱦᱮᱸ ᱦᱮᱸ ᱦᱮᱸ ᱟᱹᱞᱤᱧᱟᱜ ᱢᱮᱱ ᱦᱚᱸ ᱜᱚᱝᱠᱮ ᱱᱚᱣᱟ ᱟᱹᱵᱤᱱ ᱥᱟᱝ ᱟᱹᱞᱤᱧ ᱦᱚᱸ ᱥᱚᱦᱚᱢᱚᱛ ᱢᱮᱱᱟᱜ ᱞᱤᱧᱟ ᱠᱟᱨᱚᱱ ᱫᱚ ᱛᱮᱦᱮᱧ ᱪᱟᱹᱠᱨᱤ ᱵᱟᱹᱠᱨᱤ ᱪᱟᱹᱠ ᱡᱩᱫᱤᱢ ᱡᱩᱫᱤᱵᱤᱱ ᱪᱟᱹᱠᱨᱤᱭᱟ ᱛᱮᱦᱤᱧ ᱧᱮᱞ ᱵᱤᱱ ᱥᱚᱨᱠᱟᱨᱤ ᱪᱤᱠᱨᱤ ᱟᱥᱟ ᱠᱟᱛᱮᱜ ᱛᱮᱦᱮᱧ ᱟᱹᱰᱤ ᱟᱭᱢᱟ ᱜᱟᱱ ᱡᱩᱣᱟᱹᱱ ᱡᱟᱦᱟᱸ ᱫᱚ ᱟᱠᱚᱣᱟᱜ ᱩᱢᱮᱨ ᱯᱟᱨᱚᱢᱚᱜ ᱠᱟᱱᱟ ᱢᱮᱱᱠᱷᱟᱱ ᱱᱤᱛ ᱦᱟᱹᱵᱤᱡ ᱦᱚᱸ ᱚᱝᱠᱟᱱ ᱡᱩᱨᱤ ᱜᱟᱛᱮ ᱫᱚ ᱵᱟᱝᱠᱚ ᱟᱹᱜᱩ ᱠᱟᱣᱱᱤᱡᱼᱟ ᱦᱮᱸᱥᱮ ᱪᱮᱫ ᱛᱟᱦᱚᱞᱮ ᱛᱮᱦᱮᱧ ᱱᱚᱣᱟ ᱥᱟᱶ ᱞᱟᱹᱭ ᱫᱟᱞᱤᱧ ᱛᱮᱦᱮᱧ ᱱᱚᱣᱟ ᱥᱟᱶ ᱧᱮᱞ ᱵᱤᱱ ᱟ ᱡᱚᱯᱲᱟᱣ ᱠᱟᱛᱮᱫ ᱡᱩᱫᱤᱵᱤᱱ ᱛᱟᱦᱮᱱᱟ ᱢᱮᱱᱫᱚ ᱛᱮᱦᱮᱧ ᱵᱮᱯᱥᱟ ᱞᱟᱹᱭᱤᱱ ᱨᱮ ᱡᱩᱫᱤ ᱵᱤᱱ ᱪᱟᱜ ᱦᱚᱳᱭᱛᱳ ᱩᱱᱟᱹᱜ ᱵᱚᱭᱮᱥ ᱵᱟᱝ ᱨᱮᱦᱚᱸ ᱟᱹᱰᱤ ᱠᱚᱢ ᱴᱟᱭᱤᱢ ᱨᱮ ᱥᱟᱠᱥᱮᱥ ᱧᱟᱢ ᱨᱮᱱᱟᱜ ᱢᱤᱫᱴᱮᱱ ᱪᱟᱸᱥ ᱟᱥᱟ ᱛᱟᱦᱮᱱᱟ
ᱮᱠᱫᱚᱢ ᱮᱠᱫᱚᱢ ᱱᱚᱣᱟ ᱫᱚ ᱢᱤᱫᱴᱟᱝ ᱯᱨᱩᱯᱷ ᱞᱮᱠᱟᱛᱮ ᱧᱮᱞᱚᱜ ᱠᱟᱱᱟ ᱡᱮ ᱦᱚᱜᱼᱚᱭ ᱵᱚᱦᱚᱜ ᱩᱵ ᱴᱟᱠᱞᱟᱜ ᱠᱟᱱ ᱛᱟᱭᱟ ᱛᱟᱨᱯᱚᱨᱮ ᱵᱟᱹᱦᱩ ᱠᱚ ᱟᱹᱜᱩᱭᱮᱫ ᱠᱚᱣᱣᱟ ᱦᱮᱸ ᱥᱮ ᱵᱟ
ᱮ ᱮᱠ ᱦᱮᱸ ᱜᱚᱝᱠᱮ ᱫᱚ ᱡᱟᱦᱟᱸ ᱡᱤᱱᱤᱥ ᱵᱩᱱ ᱧᱮᱞ ᱮᱫᱟ ᱚᱱᱟ ᱡᱤᱱᱤᱥ ᱜᱮᱵᱩᱱ ᱢᱮᱱ ᱮᱫᱟ ᱦᱮᱸ ᱵᱟᱝ ᱾ ᱮᱫ ᱮᱠᱫᱚᱢ ᱠᱟᱛᱷᱟ ᱠᱟᱱ ᱜᱮᱭᱟ ᱟᱪᱪᱷᱟ ᱛᱟᱦᱚᱞᱮ ᱟᱨ ᱠᱟᱛᱷᱟ ᱫᱚ ᱦᱩᱭᱩᱜ ᱠᱟᱱᱟ ᱵᱟᱹᱵᱩ ᱢᱟᱹᱭ ᱛᱟᱹᱠᱤᱱ ᱫᱚ ᱱᱮᱥ ᱫᱚ ᱛᱮᱱᱟᱹᱜ ᱨᱮ ᱠᱤᱱ ᱯᱟᱲᱦᱟᱜ ᱠᱟᱱᱟ?
ᱵᱟᱹᱵᱩ ᱵᱟᱹᱵᱩ ᱫᱚ ᱤᱭᱟᱹ ᱨᱮ ᱟᱢᱮᱨᱤᱠᱟ ᱨᱮ ᱵᱷᱩᱨᱛᱤ ᱦᱩᱭ ᱠᱟᱱᱟ
ᱟᱪᱪᱷᱟ ᱟᱨ ᱟᱨ ᱢᱟᱹᱭ ᱫᱚ ᱢᱟᱹᱭ ᱜᱤᱫᱽᱨᱟᱹ
ᱢᱟᱹᱭ ᱫᱚ ᱱᱟᱦᱟᱜ ᱚᱲᱟᱜ ᱨᱮᱜᱮ ᱢᱮᱱᱟᱭᱟ
ᱳ ᱩᱱᱤ ᱫᱚ ᱛᱟᱦᱚᱞᱮ ᱩᱱᱤ ᱫᱚ ᱛᱟᱦᱚᱞᱮ ᱛᱤᱱᱟᱹᱜ ᱛᱤᱱᱟᱹᱜ ᱨᱮ ᱯᱟᱲᱦᱟᱜ ᱠᱟᱱᱟᱭ ᱱᱮᱥ ᱫᱚ
ᱚᱠᱚᱭ ᱜᱚᱝᱠᱮ
ᱟᱸ ᱢᱟᱹᱭ ᱫᱚ ᱛᱟᱦᱚᱞᱮ
ᱢᱟᱹᱭ ᱫᱚ ᱠᱮᱞᱟᱥ ᱴᱩ ᱨᱮ ᱯᱟᱲᱦᱟᱜ ᱠᱟᱱᱟᱭ
ᱳ ᱟᱪᱪᱷᱟ ᱟᱪᱪᱷᱟ ᱟᱨ
ᱟ ᱵᱟᱹᱵᱩ ᱫᱚ ᱱᱟᱦᱟᱜ ᱯᱷᱩᱴᱵᱚᱞ ᱴᱨᱮᱱᱤᱝ ᱟᱨᱠᱤ
ᱟᱪᱪᱷᱟ ᱟᱪᱪᱷᱟ ᱵᱟᱝ ᱟᱹᱞᱤᱧ ᱞᱤᱧ ᱵᱟ ᱟᱹᱰᱤ ᱪᱚᱨᱚᱠ ᱛᱚ ᱛᱮᱦᱮᱧ ᱟ. ᱰᱤ ᱜᱚᱨᱚᱵᱽ ᱨᱮᱱᱟᱜ ᱠᱟᱛᱷᱟ ᱠᱟᱱᱟ ᱛᱮᱦᱮᱧ ᱵᱟᱹᱵᱩ ᱛᱮᱦᱮᱧ ᱯᱟ ᱟᱹᱠᱤᱱᱟᱜ ᱟᱹᱵᱤᱱᱟᱜ ᱢᱟᱱᱮ ᱟᱹᱵᱤᱱᱟᱜ ᱠᱩᱥᱤ ᱟᱭᱟᱜ ᱠᱩᱥᱤ ᱵᱤᱱ ᱱᱚᱸᱰᱮ ᱫᱚ ᱟ ᱜᱩᱱᱢᱟᱹᱱ ᱵᱤᱱ ᱮᱢ ᱠᱟᱣᱫᱟ ᱛᱚ ᱟᱞᱤᱧᱟᱜ ᱢᱮᱱ ᱫᱚ ᱥᱟᱹᱨᱤ ᱜᱮ ᱟᱹᱰ ᱥᱟᱨᱦᱟᱣ ᱥᱟᱹᱨᱤ ᱜᱮ ᱦᱚᱭᱛᱳ ᱟᱹᱞᱤᱧ ᱞᱤᱧ ᱢᱮᱱᱟ ᱡᱟᱦᱟᱸ ᱛᱤᱱᱟᱹᱜ ᱟᱵᱚ ᱥᱟᱱᱛᱟᱲ ᱥᱟᱶᱛᱟ ᱨᱮ ᱡᱟᱦᱟᱸ ᱛᱤᱱᱟᱹᱜ ᱟᱭᱳ ᱵᱟᱵᱟ ᱠᱚ ᱢᱮᱱᱟᱜ ᱠᱚ ᱦᱚᱭᱛᱚ ᱟᱹᱞᱤᱧ ᱞᱤᱧ ᱢᱚᱱᱮᱭᱟ ᱡᱮ ᱩᱱᱠᱩ ᱜᱤᱭᱟ. ᱩᱱᱠᱩ ᱦᱚᱸ ᱡᱟᱛᱮ ᱱᱚᱝᱠᱟ ᱟᱠᱚ ᱨᱮᱱ ᱵᱟᱹᱵᱩ ᱢᱟᱹᱭ ᱛᱟᱠᱚᱣᱟᱜ ᱠᱟᱛᱷᱟ ᱠᱚ ᱟᱸᱡᱚᱢ ᱢᱟ
ᱮᱠᱫᱚᱢ ᱮᱠᱫᱚᱢ ᱮᱠᱫᱚᱢ ᱢᱟᱱᱮ ᱵᱮᱯᱟᱨᱴᱟ ᱫᱚ ᱦᱩᱭᱩᱜ ᱠᱟᱱᱟ ᱪᱮᱜ ᱢᱟᱱᱮ ᱵᱟᱹᱵᱩ ᱫᱚ ᱦᱩᱰᱤᱧ ᱠᱷᱚᱱᱟᱜ ᱜᱮ ᱯᱷᱩᱴᱵᱚᱞ ᱠᱷᱮᱞ ᱪᱮᱛᱟᱱ ᱨᱮ ᱤᱭᱟᱹ ᱛᱟᱦᱮᱸ ᱠᱟᱱ ᱛᱟᱭᱟ ᱦᱮᱸ ᱥᱮ
ᱟᱪᱪᱷᱟ
ᱟᱫᱚᱞᱤᱧ ᱧᱮᱞᱮᱫ-ᱟ ᱛᱚ ᱱᱚᱣᱟ ᱟᱵᱚᱣᱟᱜ ᱤᱱᱰᱤᱭᱟ ᱨᱮᱫᱚ ᱩᱱᱟᱹᱜ ᱥᱮᱨᱚᱠᱚᱢ ᱠᱷᱮᱞ ᱱᱤᱭᱟᱹ ᱫᱚ ᱩᱱᱟᱹᱜ ᱤᱭᱟᱹ ᱵᱟᱹᱱᱩᱜ-ᱟ ᱮᱰᱩᱠᱮᱥᱚᱱ ᱵᱟᱹᱱᱩᱜ-ᱟ ᱦᱮᱸ ᱥᱮ ᱟᱫᱚ ᱚᱱᱠᱟ ᱟᱹᱛᱩ ᱫᱤᱥᱚᱢ ᱠᱚᱨᱮ ᱠᱷᱮᱞ ᱮᱢ ᱪᱮᱫ ᱟᱭᱟ ᱟᱫᱚ ᱚᱱᱮ ᱟᱫᱚ ᱚᱱᱮ ᱤᱭᱟᱹ ᱜᱮ ᱯᱳᱞᱴᱨᱤ ᱠᱷᱮᱞ ᱴᱟᱠᱟ ᱠᱷᱮᱞ ᱠᱚᱜᱮ ᱠᱚ ᱥᱮᱱ ᱵᱟᱲᱟᱜ-ᱟ ᱦᱮᱸ ᱥᱮ ᱛᱟᱨᱯᱚᱨ ᱟᱫᱚ ᱠᱚ ᱡᱤᱛ ᱛᱟᱹᱣ ᱞᱮᱱᱠᱷᱟᱱ ᱟᱫᱚ ᱦᱟᱺᱰᱤ ᱯᱟᱹᱣᱨᱟᱹ ᱠᱚ ᱧᱩᱭᱟ ᱟᱨᱠᱚ ᱟᱫᱚ ᱚᱱᱠᱟ ᱠᱟᱛᱮ ᱞᱟᱭᱤᱯᱷ ᱴᱟᱜ ᱟᱨᱠᱤ ᱵᱚᱨᱵᱚᱫᱚᱜ ᱠᱟᱱᱟ ᱧᱮᱞ ᱠᱟᱱᱟ ᱟᱨᱠᱤ ᱱᱚᱣᱟ ᱠᱚᱫᱚ
ᱦᱮᱸ ᱜᱚᱝᱠᱮ ᱡᱟᱦᱟ ᱱᱚᱣᱟ ᱛᱚ ᱱᱚᱣᱟ ᱛᱚ ᱫᱳᱭᱱᱳᱝᱛᱤ ᱡᱤᱵᱚᱱ ᱨᱮ ᱧᱮᱞᱚᱜ ᱠᱟᱱᱟ ᱛᱚ ᱦᱮᱸ ᱛᱟᱭ ᱛᱟᱨᱯᱚᱨ ᱛᱚ ᱚᱠᱟ ᱞᱮᱠᱟ ᱢᱟᱱᱮ ᱚᱱᱛᱮ ᱛᱟ ᱥᱟᱜ
ᱚᱱᱛ ᱚᱱᱛᱮ ᱠᱟᱱᱮᱴ ᱵᱚᱞᱛᱮ ᱱᱚᱛᱮ ᱟᱞᱮ ᱥᱮᱫ ᱨᱮᱱ ᱢᱚᱴᱟᱢᱩᱴᱤ ᱵᱟᱨ ᱦᱚᱲ ᱟᱨᱠᱤ ᱚᱸᱰᱮ ᱢᱮᱱᱟᱜ ᱠᱤᱱᱟ ᱳᱣᱟᱥᱤᱝᱰᱚᱱ ᱰᱤᱥᱤ ᱨᱮ ᱦᱮᱸ ᱥᱮ
ᱟᱪᱪᱷᱟ
ᱛᱟᱦᱚᱞᱮ ᱩᱱᱠᱤᱱ ᱫᱚ ᱱᱟᱜ ᱠᱟᱹᱢᱤ ᱯᱟᱨᱯᱟᱥ ᱛᱮᱜᱮ ᱚᱱᱠᱟ ᱤᱧᱡᱤᱱᱤᱭᱟᱨᱤᱝ ᱠᱤᱱ ᱟᱨᱠᱤ ᱤᱧᱡᱤᱱᱤᱭᱟᱨᱤᱝ ᱠᱟᱱᱟ ᱠᱤᱱ
ᱟᱪᱪᱷᱟ ᱟᱪᱪᱷᱟ ᱟᱪᱪᱷᱟ ᱟᱪᱪᱷᱟ ᱦᱮᱸ
ᱛᱟᱦᱞᱮ ᱩᱱᱠᱤᱱ ᱠᱤᱱ ᱞᱟᱹᱭᱮᱫ-ᱟ ᱡᱮ ᱛᱟᱦᱞᱮ ᱡᱚᱠᱷᱚᱱ ᱵᱷᱟᱞᱤ ᱠᱷᱮᱞ ᱠᱟᱱᱟᱭ ᱟᱨᱠᱤ ᱵᱟᱹᱵᱩ ᱴᱟᱜ
ᱦᱩᱸ
ᱛᱟᱦᱚᱞᱮ ᱚᱸᱰᱮ ᱢᱤᱫᱴᱟᱝ ᱮᱠᱟᱰᱮᱢᱤᱠ ᱢᱮᱱᱟᱜ-ᱟ ᱟᱨᱠᱤ ᱚᱱᱠᱟ ᱯᱟᱲᱦᱟᱣ ᱦᱚᱸᱠᱚ ᱯᱟᱲᱦᱟᱣ ᱠᱚᱣᱟ ᱟᱨ ᱚᱱᱠᱟ ᱥᱯᱳᱨᱴᱥ ᱨᱮᱱᱟᱜ ᱢᱤᱫᱴᱟᱝ ᱤᱭᱟᱹ ᱢᱮᱱᱟᱜ-ᱟ
ᱛᱚ ᱚᱱᱟ ᱜᱮ ᱛᱟᱦᱚᱞᱮ ᱴᱷᱤᱠ ᱜᱮᱭᱟ ᱛᱟᱦᱚᱞᱮ ᱯᱟᱥᱯᱳᱨᱴ ᱠᱚ ᱠᱚᱨᱟᱣ ᱦᱩᱭᱱᱟ ᱢᱚᱴᱟᱢᱩᱴᱤ ᱠᱟᱹᱴᱤᱡ ᱵᱤᱥᱤ ᱫᱚ ᱠᱷᱚᱨᱚᱪ ᱫᱚ ᱵᱟᱹᱱᱩᱜ-ᱟ ᱢᱚᱴᱟᱢᱩᱴᱤ ᱟᱨᱠᱤ ᱵᱤᱥᱤ ᱠᱷᱚᱨᱚᱪ ᱫᱚ ᱵᱟᱝ ᱠᱟᱱᱟ ᱟᱫᱚ ᱦᱤᱛᱚᱜ ᱫᱚ ᱚᱸᱰᱮ ᱜᱮ ᱫᱚᱦᱚ ᱦᱩᱭ ᱠᱟᱱᱟ
ᱵᱟ ᱵᱟ-ᱵᱟ-ᱵᱟ ᱜᱚᱝᱠᱮ ᱟᱹᱰᱤ ᱟᱹᱰᱤ ᱢᱚᱸᱡᱽ ᱥᱟᱹᱨᱤ ᱜᱮ ᱟᱸᱡᱚᱢ ᱠᱟᱛᱮᱫ ᱟᱹᱰᱤᱧ ᱦᱚᱸ ᱟᱞᱤᱧ ᱜᱚᱨᱚᱵ ᱞᱤᱧ ᱵᱩᱡᱷᱟᱹᱣ ᱠᱮᱫᱟ ᱛᱮᱦᱮᱧ ᱥᱟᱵᱩ ᱢᱟᱹᱭ ᱵᱟᱹᱵᱩ ᱛᱟᱠᱚ ᱦᱚᱸ ᱛᱮᱦᱤᱧ ᱡᱩᱫᱤ ᱱᱚᱝᱠᱟ ᱵᱟᱨᱦᱮ ᱫᱤᱥᱚᱢ ᱪᱟᱞᱟᱣ ᱠᱟᱛᱮ ᱱᱚᱝᱠᱟ ᱠᱷᱮᱞ ᱠᱚᱠᱚ ᱥᱮᱬᱟᱭᱟ ᱥᱟᱹᱨᱤ ᱜᱮᱞᱤᱧ ᱢᱮᱱᱟ ᱜᱚᱝᱠᱮ ᱟᱵᱤᱱᱟᱜ ᱟᱵᱤᱱᱟᱜ ᱡᱟᱦᱟᱸ ᱩᱭᱦᱟᱹᱨ ᱵᱷᱟᱵᱽᱱᱟ ᱫᱚᱢᱮᱞᱤᱧ ᱠᱩᱥᱤᱭᱟᱫᱟ ᱡᱮ ᱜᱤᱫᱽᱨᱟᱹᱣᱟᱜ ᱧᱮᱞ ᱦᱩᱭᱩᱜ-ᱟ ᱜᱤᱫᱽᱨᱟᱹ ᱚᱠᱟ ᱡᱤᱱᱤᱥᱮ ᱪᱟᱭ ᱠᱟᱱᱟ ᱟᱹᱞᱤᱧ ᱫᱚᱞᱤᱧ ᱢᱚᱱᱮᱭᱟ ᱚᱱᱟ ᱡᱤᱱᱤᱥ ᱨᱮ ᱡᱩᱫᱤ ᱩᱱᱤ ᱜᱚᱲᱚ ᱥᱚᱯᱚᱦᱚᱫᱵᱚᱱ ᱮᱢᱟᱭᱟ ᱢᱤᱫᱴᱮᱱ ᱜᱤᱫᱽᱨᱟᱹ ᱛᱟᱦᱚᱞᱮ ᱩᱱᱤ ᱫᱚ ᱠᱤᱱᱛᱩ ᱟᱹᱰᱤ ᱢᱟᱨᱟᱝ ᱞᱟᱷᱟᱝ ᱥᱮᱫ ᱞᱟᱯᱷᱟᱝ ᱥᱮᱫ ᱠᱤᱱᱛᱩ ᱥᱤᱠᱷᱱᱟᱹᱛ ᱦᱟᱢᱮᱴᱟ
ᱮᱠᱫᱚᱢ ᱮᱠᱫᱚᱢ ᱱᱟᱜ ᱦ ᱱᱤᱛᱚᱜᱜ ᱡᱟᱦᱟᱸᱭ ᱤᱱᱰᱤᱭᱟᱱ ᱯᱮᱨᱮᱱᱴᱥ ᱠᱟᱱᱟ ᱠᱚᱥᱮ ᱡᱟᱦᱟᱸᱭ ᱟᱭᱳ ᱵᱟᱵᱟ ᱠᱚ ᱩᱱᱠᱩ ᱫᱚ ᱟᱠᱚ ᱜᱮ ᱢᱟᱱᱮ ᱯᱟᱲᱦᱟᱜ ᱠᱟᱱᱟ ᱯᱟᱲᱦᱟᱜ ᱢᱮ ᱦᱮᱸ ᱥᱮ ᱜᱤᱫᱽᱨᱟᱹ ᱪᱮᱫ ᱥᱤᱝᱜᱟᱨᱚᱜᱟᱭ ᱥᱮ ᱮ ᱪᱤᱞᱤ ᱥᱟᱭᱮᱱᱴᱤᱥᱴ ᱮ ᱵᱮᱱᱟᱜ-ᱟ ᱥᱮ ᱯᱷᱩᱴᱵᱚᱞᱟᱨ ᱨᱮ ᱢᱮᱱᱟᱜ-ᱟ ᱚᱱᱟ ᱠᱚᱫᱚ ᱵᱟᱠᱚ ᱧᱮᱞᱟ ᱟᱢ ᱯᱟᱲᱦᱟᱜ ᱢᱮ ᱱᱩᱱᱟᱹᱜ ᱱᱟᱢᱵᱟᱨ ᱧᱟᱢ ᱢᱮ ᱥᱟᱲᱮ ᱯᱟᱸᱥᱥᱚ ᱧᱟᱢ ᱢᱮ ᱛᱚᱵᱮ ᱟᱹᱱᱤᱡ ᱨᱟᱹᱥᱠᱟᱹ ᱠᱚ ᱵᱩᱡᱷᱟᱹᱣᱟ ᱢᱮᱱᱠᱷᱟᱱ ᱩᱱᱤᱭᱟᱜ ᱪᱮᱫ ᱢᱤᱫᱴᱟᱝ ᱟᱫᱟᱨᱥ ᱢᱤᱫᱴᱟᱝ ᱜᱩᱱ ᱢᱮᱱᱟᱜ ᱛᱟᱭᱟ ᱚᱱᱟ ᱠᱚᱫᱚ ᱵᱟᱠᱚ ᱧᱮᱞᱟ
ᱮᱠᱫᱚᱢ ᱜᱚᱢᱠᱮ ᱟᱹᱞᱤᱧ ᱦᱚᱸ ᱟᱹᱞᱤᱧ ᱦᱚᱸ ᱱᱚᱣᱟ ᱜᱮᱞᱤᱧ ᱢᱮᱱᱟ ᱜᱩᱱ ᱫᱚ ᱧᱮᱞ ᱫᱚᱨᱠᱟᱨ ᱩᱱᱤ ᱪᱮᱫ ᱩᱱᱤ ᱪᱮᱫ ᱮ ᱫᱟᱲᱮᱭᱟᱜᱟᱭ ᱥᱮ ᱵᱟᱭ ᱫᱟᱲᱮᱭᱟᱜ-ᱟ ᱟᱢ ᱫᱚᱛᱚ ᱟᱢᱟᱜ ᱟᱢᱟᱜ ᱰᱤᱥᱤᱥᱮᱱ ᱫᱚ ᱪᱮᱫᱟᱜ ᱠᱟᱨᱚᱱ ᱫᱚ ᱩᱱᱤᱭᱟᱜ ᱦᱚᱛᱚ ᱤᱪᱪᱷᱟᱹ ᱫᱚ ᱢᱮᱱᱟᱜ ᱛᱟᱭᱟ ᱫᱟ ᱥᱟᱱᱟᱱᱟᱜ ᱤᱪᱪᱷᱟᱹ ᱛᱮ ᱢᱤᱫ ᱫᱷᱟᱣ ᱵᱚᱱ ᱯᱟᱲᱦᱟᱣ ᱡᱚᱜᱟᱭ ᱞᱮᱜᱮ ᱦᱮᱸ ᱵᱟᱝ ᱜᱚᱝᱠᱮ
ᱮᱠᱫᱚᱢ ᱮᱠᱫᱚᱢ ᱮᱠᱫᱚᱢ ᱚᱱᱟ ᱪᱷᱟᱲᱟ ᱵᱟᱝ ᱜᱟᱱᱚᱜ-ᱟ ᱢᱟᱱᱮ ᱪᱟᱸᱫᱳ ᱵᱚᱸᱜᱟ ᱫᱚ ᱟᱵᱚᱣᱟᱜ ᱢᱟᱱᱮ ᱟᱞᱟᱫᱟ ᱟᱞᱟᱫᱟ ᱴᱮᱞᱮᱱᱴ ᱮᱢ ᱠᱟᱛᱮ ᱯᱟᱲᱦᱟᱣ ᱠᱟᱜ ᱵᱚᱱᱟ ᱡᱚᱛᱚ ᱦᱚᱲ ᱡᱩᱫᱤ ᱵᱚᱱ ᱢᱟᱥᱴᱟᱨ-ᱟ ᱛᱟᱦᱚᱞᱮ ᱪᱤᱠᱟᱹᱛᱮ ᱟᱫᱚ ᱚᱠᱚᱭ ᱫᱚᱭ ᱯᱟᱲᱦᱟᱜ-ᱟ ᱚᱠᱚᱭ ᱫᱚᱠᱚ ᱜᱟᱨᱡᱮᱱᱚᱜ-ᱟ ᱦᱮᱸ ᱥᱮ ᱵᱟᱝ ᱚᱠᱚᱭ ᱫᱚ ᱰᱟᱠᱛᱟᱨᱚᱜ-ᱟ ᱦᱮᱸ ᱥᱮ ᱵᱟᱝ ᱚᱠᱚᱭ ᱫᱚ ᱚᱠᱚᱭ ᱫᱚᱠᱟᱱ ᱨᱮᱫᱚ ᱟᱠᱷᱨᱤᱧᱟᱭ ᱦᱮᱸ ᱥᱮ ᱡᱚᱛᱚ ᱦᱚᱲ ᱢᱤᱫᱴᱟᱝ ᱟᱞᱟᱫᱟ ᱟᱞᱟᱫᱟ ᱢᱤᱫᱴᱟᱝ ᱴᱮᱞᱮᱱᱴ ᱮᱢ ᱠᱟᱛᱮ ᱯᱟᱴᱷᱟᱣ ᱟᱠᱟᱫ ᱵᱚᱱᱟᱭ ᱟᱵᱚ ᱚᱱᱟ ᱧᱮᱞ ᱤᱭᱟᱹᱭ ᱦᱩᱭᱩᱜ ᱛᱟᱵᱚᱱᱟ ᱵᱩᱡ ᱦᱩᱭᱩᱜ ᱛᱟᱵᱚᱱᱟ ᱡᱮ ᱤᱧ ᱫᱚ ᱱᱚᱣᱟ ᱴᱮᱞᱮᱱᱴ ᱢᱮᱱᱟᱜ ᱛᱤᱧᱟᱹ ᱟᱨ ᱱᱚᱣᱟ ᱴᱮᱞᱮᱱᱴ ᱟᱛᱮᱜ ᱜᱮ ᱤᱧ ᱞᱟᱦᱟ ᱥᱮᱫ ᱪᱟᱞᱟᱜ ᱦᱩᱭᱩᱜ ᱛᱤᱧᱟᱹ
ᱮᱠᱫᱚᱢ ᱥᱟᱹᱨᱤ ᱜᱮ ᱜᱚᱝᱠᱮ ᱟᱵᱚ ᱢᱟᱹᱱᱢᱤ ᱡᱤᱭᱚᱱ ᱨᱮ ᱱᱚᱣᱟ ᱦᱮᱸ ᱜᱚᱢᱠᱮ ᱮᱠᱫᱚᱢ ᱥᱟᱹᱨᱤ ᱠᱟᱛᱷᱟ ᱟᱵᱤᱱᱱᱟᱜ ᱥᱟᱞᱟᱜ ᱮᱠᱫᱚᱢ ᱥᱚᱦᱚᱢᱚᱛ ᱢᱮᱱᱟᱜ ᱞᱤᱧᱟ ᱠᱟᱨᱚᱱ ᱫᱚ ᱟᱵᱤᱱᱟᱜ ᱟᱢᱟᱜ ᱴᱮᱞᱮᱱᱴ ᱡᱚᱠᱷᱚᱱ ᱟᱢ ᱵᱟᱢ ᱯᱷᱩᱞᱳᱭᱮᱫ ᱛᱟᱢᱟ ᱛᱟᱦᱚᱞᱮ ᱠᱤᱱᱛᱩ ᱟᱢᱫᱚ ᱠᱤᱱᱛᱩ ᱵᱷᱩᱞ ᱵᱷᱩᱞ ᱦᱚᱨ ᱛᱮᱢ ᱪᱟᱞᱟᱜ ᱠᱟᱱᱟ ᱚᱱᱟ ᱫᱚ ᱮᱠᱫᱚᱢ ᱥᱟᱹᱨᱤ ᱠᱟᱛᱷᱟ ᱠᱟᱨᱚᱱ ᱫᱚ ᱛᱤᱨᱮ ᱟᱵᱤᱱᱟᱜ ᱟᱵᱤᱱᱟᱜ ᱡᱚᱠᱷᱚᱱ ᱴᱨᱮᱱᱰ ᱵᱤᱱ ᱯᱷᱳᱞᱳᱭ ᱛᱟᱵᱤᱱᱟ ᱛᱟᱦᱚᱞᱮ ᱵᱩᱡᱽ ᱧᱟᱢᱚᱜᱼᱟ ᱡᱮ ᱛᱟᱦᱚᱞᱮ ᱵᱟᱝ ᱡᱮ ᱟᱢ ᱥᱚᱴᱷᱤᱠ ᱡᱟᱭᱜᱟᱨ ᱨᱮ ᱢᱮᱱᱟᱢᱟ ᱠᱟᱨᱚᱱ ᱫᱚ ᱦᱩᱭᱩᱜ ᱮᱸᱰᱮᱠᱷᱟᱱ ᱞᱚᱜᱚᱱ ᱧᱚᱜ ᱥᱟᱠᱥᱮᱥ ᱧᱟᱢ ᱨᱮᱱᱟᱜ ᱠᱤᱪᱷᱩ ᱪᱟᱱᱥ ᱛᱟᱦᱮᱱᱟ ᱟᱹᱰᱤ ᱟᱹᱰᱤ ᱢᱚᱡᱽ ᱜᱚᱢᱠᱮ ᱟᱹᱰᱤ ᱢᱚᱡᱽ ᱟᱵᱤᱱᱟᱜ ᱟᱹᱵᱤᱱᱟᱜ ᱠᱟᱛᱷᱟ ᱥᱟᱞᱟᱜ ᱟᱹᱞᱤᱧᱟᱜ ᱠᱟᱛᱷᱟ ᱮᱠᱫᱚᱢ ᱟᱹᱰᱤ ᱦᱩᱵᱷᱩ ᱢᱤᱞᱟᱹᱣ ᱢᱤᱞ ᱢᱮᱱᱟᱜ ᱟᱠᱟᱫᱟ ᱦᱮᱸ
ᱮᱠᱫᱚᱢ ᱮᱠᱫᱚᱢ ᱮᱠᱫᱚᱢ ᱟᱪᱪᱷᱟ ᱜᱚᱝᱠᱮ ᱛᱟᱦᱚᱞᱮ ᱛᱮᱦᱤᱧ ᱫᱚ ᱱᱚᱝᱠᱟ ᱜᱮᱞᱟᱝ ᱜᱟᱞᱢᱟᱨᱟᱜᱼᱟ ᱦᱳᱭ ᱥᱮ
ᱟᱪᱪᱷᱟ ᱜᱚᱝᱠᱮ ᱛᱟᱦᱚᱞᱮ ᱢᱟ ᱟᱨᱦᱚᱸ ᱧᱟᱯᱟᱢ ᱦᱩᱭᱩᱜᱼᱟ ᱦᱮᱸ ᱵᱟᱝ
ᱮᱠᱟᱞ ᱜᱮ ᱮᱠᱟᱞ ᱜᱮ ᱮᱠᱟᱞ ᱜᱮ
ᱟᱪᱪᱷᱟ ᱜᱚᱝᱠᱮ ᱛᱟᱦᱚᱞᱮ ᱢᱟ ᱡᱚᱦᱟᱨ ᱜᱮ ᱦᱮᱸ ᱦᱮᱸ